ᱫᱚᱥᱨᱟ ᱠᱚᱞ ᱛᱩᱞᱟᱹᱣ ᱞᱟᱜᱤᱫ ᱛᱮ ᱜᱚᱢᱠ ᱟᱰᱤ ᱟᱭᱢᱟ ᱥᱟᱨᱦᱟᱣ ᱟᱵᱤᱱ ᱟᱭᱢᱟ ᱡᱚᱦᱟᱨ
ᱟᱪᱪᱷᱟ ᱡᱚᱦᱟᱨ
ᱦᱳᱭ
ᱛᱚ ᱜᱚᱝᱠᱮ ᱢᱮᱱᱮᱫ ᱠᱟᱱᱟ ᱞᱤᱧ ᱟᱫᱚ ᱟᱵᱮᱱ ᱫᱚ ᱢᱟᱱᱮ ᱠᱷᱮᱛᱤ ᱵᱟᱹᱲᱤ ᱠᱚᱜᱮᱵᱮᱱ ᱤᱭᱟᱹᱭᱟ ᱥᱮ ᱟᱨᱦᱚ ᱮᱴᱟᱜ ᱠᱤᱪᱷᱩ ᱢᱟᱱᱮ
ᱡᱮ ᱚᱞ ᱯᱟᱲᱦᱟᱣ ᱠᱚ ᱦᱩᱭᱩᱜ ᱠᱟᱱ ᱜᱮᱭᱟ
ᱦᱳᱭ ᱦᱳᱭ ᱢᱟᱱᱮ ᱵᱟᱱᱟᱨ ᱜᱮ ᱟᱨᱠᱤ ᱵᱟᱝ ᱠᱷᱮᱛᱤ ᱵᱟᱲᱤ ᱠᱚᱨᱮ ᱦᱚᱸ ᱟᱨ ᱱᱤᱭᱟᱹ ᱚᱞ ᱯᱟᱲᱦᱟᱜ ᱛᱮᱦᱚᱸ
ᱦᱳᱭ ᱦᱳᱭ ᱟᱫᱚ ᱥᱟᱦᱟ ᱠᱚᱜᱮ ᱱᱤᱡᱮ ᱫᱚ ᱜᱚᱢᱠᱮ ᱟᱨ ᱴᱷᱤᱠ ᱴᱷᱟᱠ ᱚᱲᱟᱜ ᱠᱚᱨᱮ ᱠᱟᱹᱢᱤ ᱵᱟᱲᱟ ᱜᱚᱲᱚ ᱠᱚ
ᱟᱪᱪᱷᱟ ᱟᱪᱪᱷᱟ
ᱚᱱᱟ ᱦᱚ ᱢᱤᱫᱴᱮᱱ ᱤᱭᱟᱹ ᱠᱟᱱ ᱜᱮᱭᱟ ᱜᱚᱝᱠᱮ
ᱦᱚᱭ ᱦᱚᱭ ᱦᱚᱭ
ᱤᱱᱠᱟᱹ ᱚᱞᱚᱜ ᱯᱟᱲᱦᱟᱜ ᱛᱮᱦᱚ ᱵᱟᱝ ᱦᱩᱭᱩᱜ ᱠᱟᱱᱟ ᱥᱮ ᱠᱤᱪᱷᱩᱴᱟ ᱫᱚ ᱠᱟᱹᱢᱤ ᱦᱚ ᱪᱤᱫᱠᱟ ᱦᱩᱭᱩᱜ-ᱟ
ᱨᱚᱦᱚᱭ ᱠᱟᱢᱤ ᱪᱮᱫ ᱞᱮᱠᱟ ᱦᱩᱭᱩᱜ-ᱟ ᱚᱱᱛᱮ
ᱫᱷᱚᱨᱟᱣ ᱠᱟᱜ ᱵᱮᱱ ᱱᱤᱛᱚᱜ ᱚᱞᱚᱜ ᱯᱟᱲᱦᱟᱣ ᱠᱟᱛᱮᱫ ᱨᱮ ᱛᱷᱟᱲᱟ ᱜᱟᱱ ᱡᱟᱦᱟᱱᱟᱜ ᱵᱟᱵᱮᱱ ᱪᱤᱠᱟᱹ ᱫᱟᱲᱮᱭᱫᱟ ᱟᱨ ᱛᱚᱠᱷᱚᱱ ᱦᱟᱜ ᱢᱩᱥᱠᱤᱞ ᱫᱚ ᱵᱟᱝ
ᱦᱚᱭ ᱦᱚᱭ ᱢᱩᱥᱠᱤᱞ ᱦᱚ ᱢᱩᱥᱠᱤᱞ ᱠᱟᱱ ᱜᱮᱭᱟ
ᱛᱚ ᱜᱚᱝᱠᱮ ᱟᱯᱮ ᱥᱮᱫ ᱫᱚ ᱢᱟᱱᱮ ᱵᱟᱦᱟ ᱥᱚᱨᱦᱟᱭ ᱠᱚᱨᱮ ᱫᱚ ᱢᱟᱱᱮ ᱥᱮᱸᱫᱽᱨᱟ ᱠᱚᱫᱚ ᱠᱚ ᱪᱟᱞᱟᱣ ᱵᱟᱲᱟᱜᱼᱟ ᱥᱮ ᱵᱟᱝ
ᱟᱞᱮᱥᱮᱱ ᱫᱚ ᱜᱚᱝᱠᱮ ᱥᱮᱸᱫᱨᱟ ᱠᱚᱫᱚ... ᱚᱱᱠᱟ ᱢᱚᱛᱚ ᱫᱚ ᱱᱟᱜ ᱠᱷᱟᱱ ᱵᱟᱝᱠᱚ ᱥᱮᱱᱚᱜ ᱜᱮᱭᱟ ᱥᱮᱱ ᱵᱟᱠᱚ ᱥᱮᱱᱚᱜ ᱜᱮᱭᱟ ᱠᱚᱢ ᱟᱨᱠᱤ ᱵᱮᱥᱤ ᱮᱠᱴᱟ ᱫᱚ ᱵᱟᱠᱚ ᱥᱮᱱᱚ ᱜᱮᱭᱟ
ᱟᱪᱪᱷᱟ ᱟᱪᱪᱷᱟ
ᱟᱯᱮ ᱥᱮᱫ ᱫᱚ ᱜᱚᱝᱠᱮ ᱚᱠᱟᱞᱮᱠᱟ
ᱟᱞᱮᱥᱮᱫ ᱫᱚ ᱱᱟᱦᱟᱜ ᱠᱚ ᱪᱟᱞᱟᱜ ᱜᱮᱭᱟ ᱛᱚ ᱡᱟᱦᱟᱱᱟᱜ ᱤᱭᱟᱹ ᱠᱚᱨᱮᱜᱮ ᱵᱟᱦᱟ ᱨᱮ ᱟᱱᱟ ᱥᱚᱨᱦᱟᱭ ᱨᱮ ᱡᱮᱢᱚᱱ ᱵᱟᱦᱟ ᱨᱮᱸᱦᱚ ᱠᱚ ᱪᱟᱞᱟᱜ ᱜᱮᱭᱟ ᱢᱩᱪᱟᱹᱫ ᱢᱩᱪᱟᱹᱫ ᱚᱠᱛᱮ ᱨᱮ ᱟᱨ ᱱᱮᱝᱠᱟ ᱱᱟᱦᱟᱜ ᱚᱠᱟ ᱫᱚ ᱠᱟᱹᱢᱤ ᱠᱩ ᱵᱟᱝ ᱛᱟᱦᱮᱱᱟ ᱛᱚᱠᱷᱚᱱ ᱜᱮ ᱱᱟᱦᱟᱜ ᱠᱚᱲᱟ ᱠᱚᱠᱚ ᱡᱳᱨ ᱜᱚᱫᱟ ᱱᱟᱦᱟᱜ ᱫᱮᱞᱟ ᱛᱮᱦᱮᱧ ᱫᱚ ᱪᱮᱫ ᱵᱤᱱ ᱴᱷᱤᱜ ᱜᱮᱭᱟ ᱚᱱᱮ ᱚᱱᱠᱟ ᱱᱟᱦᱟᱜ᱾
ᱟᱪᱪᱷᱟ
ᱡᱩᱫᱤ ᱠᱟᱹᱢᱤ ᱠᱚ ᱵᱟᱝ ᱛᱟᱦᱮ ᱞᱮᱱᱠᱷᱟᱱ ᱟᱨ ᱡᱩᱫᱤ ᱠᱟᱹᱢᱤ ᱠᱚ ᱛᱟᱦᱮ ᱞᱮᱱᱠᱷᱟᱱ ᱫᱚ ᱱᱟᱦᱟᱜ ᱵᱟᱠᱚ ᱪᱟᱞᱟᱜ-ᱟ ᱠᱟᱹᱢᱤ ᱠᱚ ᱥᱟᱰᱮ ᱠᱟᱛᱮᱫ ᱫᱚ ᱮᱱᱛᱮᱫ ᱚᱠᱟᱞᱮᱠᱟ ᱠᱚ ᱪᱟᱞᱟᱣ ᱵᱟᱲᱟᱜ-ᱟ ᱛᱚ ᱚᱱᱟ ᱠᱚ ᱠᱷᱟᱹᱛᱤᱨ ᱛᱮᱜᱮ ᱱᱟᱦᱟᱜ ᱛᱚ ᱟᱯᱮᱥᱮᱫ ᱢᱟ ᱱᱟᱦᱟᱜ ᱵᱤᱨ ᱛᱤᱨ ᱠᱚᱸᱦᱚ ᱢᱟ ᱥᱮᱨᱚᱠᱚᱢ ᱵᱟᱹᱱᱩᱜ-ᱟ
ᱵᱟᱝ ᱞᱮᱠᱟ ᱟᱞᱮᱥᱮᱫ ᱫᱚ ᱵᱤᱨ ᱫᱚ ᱮᱠᱟᱞᱜᱮ ᱵᱟᱹᱱᱩᱜ ᱠᱟᱫᱟ
ᱛᱚ ᱜᱚᱝᱠᱮ ᱢᱮᱱᱮᱫ ᱠᱟᱱ ᱞᱤᱧ ᱛᱟᱦᱚᱞᱮ ᱡᱚᱢᱟᱜ ᱠᱩ ᱥᱮ ᱱᱤᱠᱟ ᱫᱟᱠᱟᱼ ᱴᱟᱠᱟ ᱨᱮᱜᱮ ᱵᱮᱵᱚᱥᱛᱷᱟ ᱥᱟᱦᱟᱱ ᱠᱚᱫᱚ ᱚᱠᱟ ᱨᱮᱯᱮ ᱤᱭᱟᱹ
ᱥᱟᱦᱟᱱ ᱠᱚᱫᱚ ᱟᱫᱚ ᱮᱢᱱᱤ ᱵᱤᱨ ᱫᱚ ᱵᱟᱹᱱᱩᱜ ᱨᱮᱸᱦᱚ ᱮᱢᱱᱤ ᱱᱚᱣᱟ ᱮᱢᱱᱤ ᱥᱟᱦᱟᱱ ᱞᱟᱹᱜᱤᱫ ᱫᱚ ᱱᱟᱜ ᱠᱷᱟᱱ ᱡᱚᱜᱟᱲ ᱠᱚᱫᱚ ᱢᱮᱱᱟᱜ ᱟᱠᱟᱫ ᱜᱮᱭᱟ ᱟᱨᱠᱤ ᱚᱱᱠᱟ ᱢᱚᱛᱚ ᱫᱚ ᱢᱮᱱᱟᱜ ᱟᱠᱟᱫ ᱜᱮᱭᱟ
ᱚᱸ ᱟᱨ ᱢᱟᱱᱮ ᱥᱮᱨᱚᱠᱚᱢ ᱤᱭᱟᱹ ᱞᱮᱠᱟᱱᱟᱜ ᱫᱚ ᱵᱟᱹᱱᱩᱜᱼᱟ ᱟᱨᱠᱤ ᱦᱮᱸ
ᱵᱟᱝ ᱢᱟᱱᱮ ᱵᱤᱨ ᱞᱮᱠᱟ ᱫᱚ ᱵᱟᱝ ᱮᱢᱱᱤ ᱢᱮᱱᱟᱜ ᱫᱚ ᱢᱮᱱᱟᱜ ᱟᱠᱟᱫᱟ ᱴᱷᱤᱠ ᱴᱷᱟᱠ ᱦᱟᱱᱟ ᱱᱚᱣᱟ ᱠᱚ ᱵᱤᱨ ᱞᱮᱠᱷᱟ ᱫᱚ ᱵᱟᱝ ᱯᱟᱲᱟᱜᱼᱟ
ᱟᱪᱪᱷᱟ ᱟᱪᱪᱷᱟ
ᱯᱷᱟᱸᱠᱟ ᱯᱷᱟᱸᱠᱟ ᱜᱮ ᱢᱮᱱᱟᱜ ᱠᱤ ᱯᱷᱟᱸᱠᱟ ᱯᱷᱟᱸᱠᱟ ᱜᱮ ᱢᱮᱱᱟᱜ ᱟᱠᱟᱫᱟ
ᱛᱳ ᱜᱚᱝᱠᱮ ᱟᱯᱮᱥᱮᱜ ᱪᱟᱥ ᱵᱟᱥ ᱞᱟᱹᱜᱤᱫ ᱫᱚ ᱚᱠᱟᱞᱮᱠᱟ ᱢᱟᱱᱮ ᱠᱷᱟᱹᱞᱤ ᱱᱤᱭᱟᱹ ᱦᱩᱲᱩ ᱢᱚᱛᱚᱭ ᱜᱮ ᱥᱮ ᱟᱨᱦᱚᱸ ᱮᱴᱟᱜ ᱠᱤᱪᱷᱩ ᱯᱮ
ᱦᱩᱲᱩ ᱢᱚᱛᱚ ᱚᱱᱛᱮ ᱢᱮᱱᱟᱜ ᱟᱠᱟᱫᱟ ᱛᱩᱲᱤ ᱛᱤᱞᱢᱤᱧ ᱢᱮᱱᱟᱜ ᱟᱠᱟᱫᱟ ᱟᱞᱩ ᱠᱚ ᱪᱟᱥ ᱢᱮᱱᱟᱜ ᱟᱠᱟᱫᱟ
ᱟᱪᱪᱷᱟ
ᱦᱮᱸ ᱟᱫᱚ ᱡᱮᱢᱚᱱ ᱡᱮ ᱡᱮᱢᱚᱱ ᱜᱚᱝᱠᱮ ᱠᱚ ᱠᱚᱨᱟᱣ ᱟᱠᱚ ᱟᱨᱠᱤ
ᱦᱮᱸ
ᱡᱟᱦᱟᱸᱭ ᱦᱳᱭ ᱛᱚ ᱟᱞᱩ ᱪᱟᱥ ᱟᱠᱟᱫᱟᱭ ᱮᱴᱟᱜ ᱦᱚᱲ ᱟᱨᱚ ᱮᱴᱟᱜ ᱠᱤᱪᱷᱩ ᱠᱚ ᱪᱟᱥ ᱠᱮᱫᱟ ᱚᱱᱮ ᱚᱠᱟ
ᱪᱟᱥ ᱵᱟᱥ ᱠᱚᱛᱮ ᱫᱚ ᱦᱟᱸᱜ ᱠᱳᱱᱳ ᱤᱭᱟᱹ ᱫᱚ ᱵᱟᱝ ᱦᱩᱭᱩᱜ ᱠᱟᱱᱟ ᱫᱟᱜ ᱦᱚᱸ ᱵᱟᱝᱼᱟ, ᱤᱭᱟᱹ ᱵᱟᱹᱱᱩᱜ ᱟᱱᱟᱝ ᱟᱯᱮᱥᱮᱫ ᱢᱟᱱᱷᱟᱜᱼᱟ ᱟᱪᱪᱷᱟ᱾
ᱟᱫᱚ ᱚᱱᱟ ᱠᱮᱱᱮᱞ ᱠᱚᱦᱚᱸ ᱢᱮᱱᱟᱜ ᱟᱠᱟᱜᱼᱟ ᱜᱟᱰᱟ ᱢᱮᱱᱟᱜ ᱟᱠᱟᱜ ᱨᱮᱦᱚᱸ ᱟᱫᱚ ᱜᱟᱰᱟ ᱫᱟᱜ ᱠᱚ ᱵᱟᱝᱠᱚ ᱟᱲᱟᱜ ᱞᱮᱠᱷᱟᱱ ᱫᱚ ᱪᱤᱠᱟᱹ ᱛᱮ ᱦᱟᱸᱜ ᱦᱩᱭᱩᱜᱼᱟ
ᱦᱩᱸ ᱛᱚ ᱜᱚᱝᱠᱮ ᱢᱮᱱᱮᱫ ᱠᱟᱱᱟ ᱞᱤᱧ ᱡᱮ ᱜᱟᱰᱟ ᱠᱷᱚᱱᱟᱜ ᱜᱮ ᱫᱟᱜ ᱠᱚ ᱤᱭᱟᱹᱭᱮ ᱠᱟᱱ ᱛᱚ ᱢᱮᱱᱮᱫ ᱠᱟᱱᱤᱧ ᱚᱱᱟᱫᱚ ᱪᱮᱠᱟ? ᱢᱟᱱᱮ ᱥᱚᱨᱠᱟᱨ ᱠᱤᱪᱷᱩ ᱮᱢᱟᱭ ᱦᱩᱭᱩᱜ ᱠᱟᱱᱟ ᱥᱮ ᱚᱠᱟ ᱞᱮᱠᱟ ᱱᱟᱜ
ᱵᱟᱝ ᱵᱟᱝ ᱚᱱᱟ ᱠᱚᱫᱚ ᱵᱟᱝ ᱥᱚᱨᱠᱟᱨ ᱠᱚᱫᱚ ᱮᱢ ᱫᱚ ᱵᱟᱝ ᱮᱢᱟᱭ ᱠᱟᱱᱟ
ᱡᱟ ᱦᱩᱭᱩᱜᱼᱟ ᱱᱤᱡᱮᱨᱟᱜ ᱜᱮ ᱵᱟᱝ
ᱟᱪᱪᱷᱟ ᱟᱪᱪᱷᱟ
ᱟᱫᱚ ᱢᱮᱱᱟᱜ ᱟᱠᱟᱜ ᱨᱮᱦᱚᱸ ᱱᱚᱜᱼᱚᱭ ᱡᱟᱦᱟᱸ, ᱮᱢᱱᱤ ᱢᱤᱱᱤ ᱯᱷᱤᱱᱤ ᱠᱚ ᱡᱟᱦᱟᱸ ᱢᱮᱱᱟᱜ ᱟᱠᱟᱫᱟ ᱯᱟᱨᱥᱳᱱᱟᱞ ᱯᱟᱨᱥᱚᱱᱟᱞ ᱡᱟᱦᱟᱸᱟ ᱢᱮᱱᱟᱜ ᱟᱠᱟᱫᱟ ᱚᱱᱟ ᱫᱚ, ᱢᱟᱱᱮ ᱥᱚᱨᱠᱟᱨ ᱢᱟᱫᱽᱫᱷᱚᱢ ᱛᱮ ᱫᱚ ᱵᱟᱝᱼᱟ᱾
ᱟᱪᱪᱷᱟ
ᱦᱩᱸ ᱥᱚᱨᱠᱟᱨ ᱢᱟᱫᱽᱫᱷᱚᱢ ᱛᱮᱦᱚᱸ ᱠᱤᱪᱷᱩ ᱢᱮᱱᱟᱜ ᱟᱠᱟᱫᱟ, ᱟᱫᱚ ᱚᱱᱟ ᱫᱚ ᱥᱚᱢᱚᱭ ᱵᱟᱝᱠᱷᱟᱱ ᱵᱟᱢ ᱧᱟᱢᱟ᱾
ᱩᱸ ᱚᱱᱟ ᱦᱚᱸ ᱢᱤᱫᱴᱮᱜ ᱠᱟᱛᱷᱟ ᱠᱟᱱ ᱜᱮᱭᱟ᱾
ᱦᱳᱭ
ᱟᱨ ᱵᱟᱠᱷᱟᱡ ᱱᱮᱛᱟᱨ ᱢᱟ ᱱᱟᱜ ᱠᱤᱪᱷᱩ ᱠᱤᱪᱷᱩ ᱡᱟᱜᱟ ᱨᱮᱢᱟ ᱠᱤᱪᱷᱩᱴᱟ ᱥᱚᱨᱠᱟᱨ ᱦᱚᱸ ᱮᱢᱟᱭ ᱦᱩᱭᱩᱜ ᱠᱟᱱᱟ᱾
ᱦᱳᱭ ᱜᱚᱴᱟ ᱜᱮ᱾
ᱚᱦᱚᱸ ᱟᱞᱮ ᱱᱤᱛᱳ ᱫᱚ ᱱᱟᱦᱟᱜ ᱚᱱᱟ ᱠᱚ ᱨᱮᱭᱟᱜ ᱫᱚ ᱠᱳᱱᱚ ᱤᱭᱟᱹ ᱵᱟᱹᱱᱩᱜᱼᱟ, ᱱᱚᱜᱼᱚᱭ ᱛᱚ ᱯᱟᱨᱥᱚᱱᱟᱞ ᱦᱚᱲ ᱜᱮ ᱱᱟᱦᱟᱜ ᱠᱚ ᱵᱤᱫ ᱵᱟᱲᱟᱣ ᱟᱠᱟᱫᱟ ᱚᱱᱟ ᱠᱚᱫᱚ᱾
ᱟᱪᱪᱷᱟ
ᱪᱮᱫᱟᱜ ᱥᱮ ᱱᱟᱦᱟᱜ ᱯᱟᱨᱥᱚᱱᱟᱞ ᱵᱟᱢ ᱵᱤᱫ ᱞᱮᱠᱷᱟᱱ ᱥᱚᱨᱠᱟᱨᱟᱜ ᱟᱥᱟ ᱚᱠᱟ ᱫᱚ ᱮᱢᱚᱜᱼᱟ ᱵᱟᱭ ᱮᱢᱚᱜᱼᱟ ᱚᱱᱟ ᱠᱚ ᱠᱷᱟᱹᱛᱤᱨ ᱛᱮ ᱟᱨᱠᱤ ᱱᱤᱡᱮᱨ ᱯᱟᱨᱥᱚᱱᱟᱞ ᱛᱤᱜ ᱠᱷᱟᱱ ᱫᱚ, ᱱᱤᱡᱮᱨᱟᱜ ᱠᱷᱩᱥᱤ ᱞᱮᱠᱟ ᱛᱤᱱᱟᱹᱜ ᱜᱟᱱ ᱫᱟᱞ ᱞᱟᱜᱟ ᱢᱮ ᱤᱱᱟᱹᱜ ᱜᱟᱱᱮᱢ ᱤᱭᱟᱹᱭᱟ᱾
ᱦᱳᱭ ᱦᱳᱭ ᱟᱨ ᱥᱚᱨᱠᱟᱨᱟᱜ ᱫᱚ ᱞᱟᱭᱤᱱ ᱠᱟᱜ ᱦᱩᱭᱩᱜᱼᱟ, ᱡᱷᱚᱛᱚ ᱜᱮ ᱛᱚ ᱦᱟ
ᱦᱳᱭ ᱦᱟᱱᱮ ᱢᱤᱜᱥᱮᱫ ᱠᱷᱚᱱᱟᱜᱮᱢ ᱤᱫᱤ ᱣᱟᱢ ᱠᱟᱱᱟ ᱥᱮ ᱚᱠᱟᱞᱮᱠᱟ?
ᱦᱳᱭ ᱦᱳᱭ ᱦᱳᱭ ᱟᱨ ᱡᱮᱴᱟᱜ ᱛᱟᱦᱮᱸ ᱞᱮᱱᱠᱷᱟᱱ ᱫᱚ ᱜᱚᱝᱠᱮ ᱤᱪᱪᱷᱟᱹ ᱢᱚᱛᱚ ᱡᱟᱦᱟᱸ ᱞᱮᱠᱟ ᱫᱚᱨᱠᱟᱨ ᱟᱢᱟ ᱚᱱᱠᱟ ᱜᱮ ᱵᱚᱱ ᱠᱟᱹᱢᱤ ᱨᱮ ᱵᱚᱱ ᱞᱟᱜᱟᱣᱟ᱾
ᱦᱳᱭ ᱟᱨ ᱵᱟᱠᱷᱟᱱ ᱫᱚ ᱦᱟᱜ ᱦᱟᱱᱤᱭ ᱦᱤᱡᱩᱜᱼᱟ ᱛᱟᱨᱯᱚᱨᱮ ᱱᱟᱦᱟᱜ ᱥᱮ ᱦᱟᱹᱱᱤᱭ ᱢᱮᱱᱟ ᱱᱤᱛᱚᱜ ᱫᱚ ᱵᱟᱝ ᱯᱚᱨᱮᱛᱮ ᱦᱟᱹᱱᱤᱭ ᱢᱮᱱᱟ ᱚᱱᱠᱟ ᱦᱟᱱᱠᱟ ᱛᱟᱨᱯᱚᱨᱮ ᱱᱟᱦᱟᱜ ᱦᱩᱭᱩᱜᱼᱟ ᱚᱱᱟ ᱠᱚᱫᱚ ᱱᱤᱭᱟᱹ ᱫᱚ ᱱᱤᱝᱠᱟ ᱫᱚ ᱵᱟᱝ ᱢᱟᱱᱮ ᱠᱷᱩᱥᱤ ᱞᱮᱠᱟᱢ ᱡᱤᱵ ᱞᱟᱜᱟᱣᱟᱢ ᱠᱷᱟᱱ ᱞᱟᱜᱟᱣᱟᱢᱟ ᱵᱟᱠᱷᱟᱡ ᱫᱚ ᱦᱟᱸᱜ ᱵᱟᱢ ᱞᱟᱜᱟᱣᱟᱢ ᱠᱷᱟᱡ ᱡᱩᱫᱤ ᱟᱲᱮ ᱯᱟᱥᱮᱨᱮ ᱡᱟᱦᱟᱸᱭ ᱡᱩᱫᱤ ᱞᱟᱜᱟᱣ ᱟᱠᱚ ᱠᱟᱱᱟ ᱩᱱᱠᱩᱢ ᱮᱢᱟᱣᱟ ᱠᱚ ᱱᱟᱦᱟᱜ
ᱚ ᱦᱚ ᱮᱠᱫᱚᱢ ᱛᱟᱦᱞᱮ ᱜᱚᱝᱠᱮ ᱚᱱᱛᱮᱱᱟᱜ ᱟᱵᱚᱦᱟᱣᱟ ᱠᱚᱫᱚ ᱱᱤᱛᱚᱜ ᱫᱚ ᱚᱠᱟᱞᱮᱠᱟ?
ᱱᱤᱛᱚᱜ ᱵᱚᱨᱛᱚᱢᱟᱱ ᱫᱚ ᱟᱹᱰᱤ ᱜᱚᱨᱚᱢ ᱜᱮ ᱟᱹᱭᱠᱟᱹᱜ ᱠᱟᱱᱟ ᱜᱚᱢᱠᱮ ᱛᱚ ᱫᱟᱜᱟᱥᱮ ᱪᱤᱠᱟᱭᱟᱭ ᱱᱟᱦᱟᱜ
ᱵᱚᱸᱜᱟ ᱢᱟ ᱥᱮᱴᱮᱨ ᱮᱱᱟ ᱜᱚᱢᱠᱮ ᱫᱟᱜ ᱡᱟᱹᱲᱤ ᱨᱮᱱᱟᱜ ᱠᱟᱱᱟ ᱢᱟᱛᱚᱢ ᱠᱟᱛᱷᱟ ᱜᱮ ᱵᱟᱹᱱᱩᱜ ᱠᱟᱫᱟ
ᱛᱚ ᱚᱱᱟ ᱢᱟ ᱜᱚᱝᱠᱮ ᱫᱟᱜ ᱫᱤᱠ ᱢᱟ ᱥᱮᱴᱮᱨᱨᱮᱱ ᱚᱱᱟ ᱫᱚ ᱞᱟᱹᱴᱩ ᱠᱟᱛᱷᱟ ᱫᱚ ᱵᱟᱝ ᱠᱟᱱᱟ ᱠᱤᱪᱷᱩ ᱜᱚᱫᱽᱫᱷᱮᱠ ᱚᱱᱮ ᱜᱚᱝᱠᱮ ᱫᱟᱜ ᱵᱤᱪᱷᱱᱟ ᱚᱱᱮ ᱦᱩᱼᱦᱩᱰᱩᱨ ᱟᱛᱮ ᱥᱮ ᱦᱚᱭ ᱟᱛᱮ ᱱᱟᱦᱟᱜ ᱤᱭᱟᱹᱭᱮᱫ ᱠᱟᱱ ᱚᱱᱟᱜᱮ ᱢᱟ ᱵᱚᱛᱚᱨ ᱛᱚᱲ ᱟᱭᱠᱟᱹᱜ ᱠᱟᱱᱟ ᱥᱮ
ᱩᱸ,
ᱟᱨ ᱵᱟᱠᱷᱟᱱ ᱦᱟᱸᱜ ᱫᱟᱜ ᱞᱟᱹᱜᱤᱫ ᱫᱚ ᱠᱟᱱᱚ ᱵᱚᱛᱚᱨ ᱫᱚ ᱵᱟᱝ ᱠᱟᱱᱟ ᱡᱮ ᱛᱚ ᱞᱟᱜᱟᱜ-ᱟ ᱱᱤᱛᱚᱜ ᱫᱚ ᱱᱟᱦᱟᱜ ᱫᱟᱜ ᱠᱚ
ᱦᱩᱸ,
ᱚᱱᱟ ᱜᱮ ᱱᱟᱦᱟᱜ ᱛᱷᱚᱲᱟ ᱜᱟᱱ ᱠᱟᱹᱴᱤᱡ ᱵᱚᱛᱚᱨ ᱧᱚᱜ ᱟᱹᱭᱠᱟᱹᱜ ᱠᱟᱱᱟ
ᱦᱚᱭ
ᱛᱟᱦᱞᱮ ᱜᱚᱝᱠᱮ ᱟᱯᱮᱥᱮᱫ ᱫᱚᱻ ᱢᱟᱜᱢᱚᱬᱮ ᱢᱟᱱᱟᱣ ᱵᱟᱝ ᱢᱟᱜ ᱢᱚᱬᱮ ᱫᱚ ᱚᱠᱟ ᱞᱮᱠᱟ ᱯᱮ
ᱵᱟᱹᱧ ᱵᱩᱡᱷᱟᱹᱣ ᱞᱮᱫᱟ ᱜᱚᱢᱠᱮ ᱪᱮᱫ ᱮᱢ ᱢᱮᱱᱠᱮᱜ-ᱟ?
ᱜᱚᱢᱠᱮ ᱟᱯᱮ ᱥᱮᱫ ᱫᱚ ᱢᱟᱜ ᱢᱚᱬᱮ, ᱵᱟᱦᱟ ᱢᱟᱜ ᱢᱚᱬᱮ ᱥᱚᱦᱨᱟᱭ ᱫᱚ ᱢᱟᱱᱟᱣ ᱵᱟᱛᱟᱣ ᱚᱠᱟ ᱞᱮᱠᱟ ᱦᱩᱭᱩᱜ ᱜᱮᱭᱟ?
ᱚ ᱥᱚᱦᱨᱟᱭ ᱫᱚ ᱜᱚᱝᱠᱮ ᱱᱮᱜᱼᱱᱤᱝᱠᱟ ᱜᱮ ᱢᱚᱬᱮ ᱥᱤᱧ ᱢᱚᱬᱮ ᱧᱤᱫᱟᱹ
ᱟᱪᱪᱷᱟ
ᱢᱟᱱᱟᱣ ᱵᱟᱛᱟᱣ ᱫᱚ ᱱᱟᱦᱟᱜ ᱥᱮᱫᱟᱭ ᱠᱷᱚᱱᱟᱜ ᱜᱮ ᱪᱮᱫ ᱞᱮᱠᱟ ᱠᱚ ᱢᱟᱱᱟᱣ ᱵᱟᱛᱟᱣ ᱵᱩᱡᱷᱟ ᱚᱱᱠᱟ ᱜᱮ ᱱᱟᱦᱟᱜ
ᱟᱪᱪᱷᱟ
ᱛᱚ ᱯᱨᱚᱛᱷᱚᱢ ᱫᱤᱱ ᱫᱚ ᱱᱟᱜ ᱚᱱᱟ ᱤᱭᱟᱹ ᱠᱚ ᱤᱭᱟᱹᱭᱟ
ᱦᱩᱸ
ᱵᱟᱨᱦᱮ ᱥᱮᱫ ᱜᱚᱴ ᱥᱮᱮᱫ ᱨᱮ ᱥᱳᱲᱮ ᱵᱟᱲᱟ ᱠᱟᱛᱮᱫ ᱜᱮ ᱱᱟᱜ ᱛᱟᱨᱯᱚᱨᱮ ᱚᱸᱰᱮ ᱠᱷᱚᱱᱟᱜ ᱱᱟᱭᱠᱮ ᱵᱟᱵᱟ ᱢᱟᱱᱮ ᱮᱱᱮᱡ ᱮᱱᱮᱡ ᱛᱮ ᱥᱮ ᱥᱮᱨᱮᱧ ᱥᱮᱨᱮᱧ ᱛᱮ ᱨᱮᱱᱟᱜ ᱠᱚ ᱤᱫᱤᱭᱮᱭᱟ ᱟᱠᱚ ᱟᱭᱟᱜ ᱚᱲᱟᱜ ᱨᱮ ᱚᱸᱰᱮ ᱠᱚ ᱟᱫᱮᱨ ᱦᱚᱴᱚ ᱠᱟᱭᱟ ᱛᱟᱨᱯᱚᱨᱮ ᱫᱤᱱ ᱫᱚ ᱱᱟᱦᱟᱜ ᱚᱱᱮ ᱟᱨᱠᱤ ᱯᱮᱲᱟ ᱠᱩᱴᱩᱢ ᱠᱚ ᱦᱤᱡᱩᱜ-ᱟ
ᱦᱮᱸ
ᱦᱳᱭ ᱛᱟᱨᱯᱚᱨᱮ ᱫᱚ ᱚᱱᱮ ᱵᱚᱭᱦᱟ ᱢᱤᱥᱨᱟ ᱡᱟᱶᱟᱭ ᱦᱮᱡ ᱠᱟᱛᱮᱫ ᱱᱟᱦᱟᱜ ᱚᱱᱮ ᱛᱩᱢᱫᱟᱜ ᱴᱟᱢᱟᱠ ᱠᱚ ᱱᱤᱭᱟᱹ ᱠᱚ ᱮᱱᱮᱡᱚᱜᱼᱟ ᱨᱟᱹᱥᱠᱟᱹᱜᱼᱟ ᱜᱚᱴᱟ ᱟᱹᱛᱩ ᱱᱟᱦᱟᱜ ᱦᱳᱭ ᱦᱳᱭ ᱛᱚ ᱜᱚᱝᱠᱮ ᱟᱞᱮᱥᱮᱫ ᱫᱚ ᱱᱟᱦᱟᱜ ᱵᱟᱦᱟ ᱯᱚᱨᱚᱵᱽ ᱠᱚᱨᱮ ᱫᱚ ᱱᱟᱦᱟᱜ ᱠᱟ ᱢᱟᱭᱤᱠ ᱟᱨ ᱵᱚᱠᱥ ᱫᱚ ᱱᱟᱦᱟᱜ ᱵᱟᱠᱚ ᱟᱹᱜᱩᱭᱟ ᱡᱮ ᱨᱟᱹᱥᱠᱟᱹᱜ ᱠᱷᱟᱱ ᱫᱚ ᱱᱟᱦᱟᱜ ᱛᱩᱢᱫᱟᱜ ᱴᱟᱢᱟᱠ ᱛᱮᱜᱮ
ᱦᱮᱸ ᱟᱫᱚ ᱚᱱᱟ ᱫᱚ ᱵᱷᱟᱯᱚᱜᱼᱟ ᱥᱚᱦᱨᱟᱭ ᱠᱚᱨᱮ ᱢᱟ ᱚᱱᱟ ᱠᱚᱫᱚ ᱟᱹᱜᱩ ᱫᱚ ᱮᱠᱟᱞ ᱜᱮᱻ ᱵᱟᱹᱲᱤᱡ ᱡᱤᱱᱤᱥ ᱠᱟᱱᱟ ᱜᱚᱝᱠᱮ ᱞᱟᱹᱭ ᱜᱟᱱᱚᱜ-ᱟ ᱪᱮᱫᱟᱜ ᱥᱮ ᱟᱫᱚ ᱵᱟᱝ ᱛᱟᱦᱮᱱ ᱜᱮ ᱵᱷᱟᱜᱮᱜ ᱛᱟᱵᱚᱱᱟ
ᱛᱚ ᱱᱟᱦᱟᱜ ᱠᱤᱪᱷᱩ ᱠᱤᱪᱷᱩ ᱡᱟᱭᱜᱟ ᱨᱮᱫᱚ ᱜᱚᱢᱠᱮ ᱠᱚ ᱟᱹᱜᱩᱭᱮᱫ ᱠᱟᱱ ᱜᱮᱭᱟ ᱵᱟᱝ ᱠᱩᱫᱩ ᱵᱟᱝ ᱱᱟᱦᱟᱜ ᱠᱤᱱᱛᱩ ᱱᱤᱜᱼᱱᱤᱭᱟᱹ ᱠᱚᱫᱚ ᱟᱞᱮ ᱱᱤᱭᱟᱹ ᱱᱟᱠᱷᱟ ᱨᱮᱫᱚ ᱵᱟᱝ ᱟᱸᱡᱚᱢ ᱵᱟᱲᱟᱣ ᱟᱠᱟᱱᱟ ᱛᱩᱢᱫᱟᱜ ᱴᱟᱢᱟᱠ ᱜᱮ ᱫᱷᱚᱨᱟᱣ ᱟᱠᱚᱣᱟ ᱵᱮᱱ ᱟᱹᱵᱤᱱ ᱱᱤᱝᱠᱟᱹ ᱛᱮᱵᱤᱱ ᱮᱱᱮᱡᱚᱜ ᱠᱟᱱᱟ ᱠᱷᱟᱡ ᱟᱨ ᱦᱚᱸ ᱛᱩᱢᱫᱟᱜ ᱴᱟᱢᱟᱠ ᱢᱮᱱᱟᱜᱼᱟ ᱩᱱᱠᱩ ᱟᱨᱦᱚᱸ ᱱᱤᱭᱟᱹ ᱢᱩᱪᱟᱹᱫ ᱨᱮᱠᱚ ᱮᱱᱮᱡᱚᱜ ᱠᱟᱱᱟ ᱚᱱᱮ ᱚᱱᱠᱟᱱᱟᱜ ᱠᱤᱪᱷᱩ ᱠᱤᱪᱷᱩ ᱦᱚᱲ ᱫᱚ ᱫᱷᱚᱨᱟ ᱠᱚᱢ ᱵᱟᱝ ᱞᱟᱹᱠᱛᱤᱭᱟ ᱮᱱᱮ ᱫᱚ ᱫᱷᱚᱨᱟ ᱠᱚᱢ ᱱᱤᱡᱮᱨᱮ ᱨᱮᱱ ᱜᱚᱜᱚᱼᱵᱟᱵᱟ ᱠᱚᱱᱮᱡᱚᱜ ᱠᱷᱟᱡ ᱟᱵᱤᱱ ᱫᱚ ᱚᱸᱰᱮ ᱫᱚ ᱪᱤᱠᱟᱹ ᱛᱮᱵᱮᱱ ᱨᱟᱹᱥᱠᱟᱹᱜᱼᱟ᱾
ᱦᱳᱭ
ᱛᱚ ᱟᱵᱮᱱᱟᱜ ᱦᱚᱸ ᱟᱵᱮᱱ ᱦᱚᱸ ᱢᱤᱫ ᱟᱴᱮ ᱨᱮᱵᱮᱱ ᱨᱟᱹᱥᱠᱟᱹ ᱫᱟᱲᱮᱭᱟᱜᱼᱟ᱾
ᱦᱩᱸ
ᱩᱸ ᱚᱱᱮ ᱚᱱᱠᱟ ᱠᱷᱟᱹᱛᱤᱨ ᱛᱮ ᱟᱨᱠᱤ᱾
ᱮᱠ ᱫᱚᱢ
ᱱᱤᱭᱟᱹ ᱵᱟᱦᱟ ᱥᱚᱨᱦᱟᱭ ᱫᱚ ᱫᱷᱚᱨᱟ ᱠᱚᱢ ᱟᱵᱚᱣᱟᱜ ᱱᱤᱭᱟᱹᱟᱹᱜᱮ ᱫᱷᱟᱨᱟ ᱵᱤᱱ ᱞᱟᱹᱴᱩ ᱨᱟᱹᱥᱠᱟᱹ ᱠᱟᱱᱟ᱾ ᱨᱟᱹᱥᱠᱟᱹ ᱢᱩᱫᱷᱮ ᱨᱮᱫᱚ ᱯᱮᱲᱟ ᱠᱩᱴᱩᱢ ᱠᱚᱠᱩ ᱱᱟᱦᱟᱜ ᱠᱚ ᱦᱤᱡᱩᱜᱼᱟ ᱚᱱᱟ ᱠᱚ ᱤᱭᱟᱹ ᱟᱨᱦᱚᱸ ᱡᱟᱹᱥᱛᱤ ᱡᱚᱢ ᱡᱚᱢᱟᱴ ᱜᱮ ᱟᱹᱭᱠᱟᱹᱜᱼᱟ᱾
ᱦᱮᱞᱳ ᱜᱚᱝᱠᱮ ᱟᱞᱤᱧᱟᱜ ᱢᱤᱫᱴᱟᱝ ᱠᱩᱠᱞᱤ ᱢᱮᱱᱟᱜ ᱟᱠᱟᱫᱟ᱾
ᱦᱮᱸ ᱞᱟᱹᱭᱵᱤᱱ
ᱟᱪᱷᱟ ᱟᱵᱚ ᱡᱟᱦᱟᱸ ᱥᱚᱢᱟᱡᱽ ᱟᱵᱚ ᱡᱟᱦᱟᱸ ᱥᱟᱱᱛᱟᱲ ᱥᱚᱢᱟᱡᱽ ᱟᱵᱚ ᱟᱵᱤᱱᱟᱜ ᱢᱚᱱᱮᱛᱮ ᱚᱠᱟᱞᱮᱠᱟ ᱢᱚᱱᱮ ᱦᱩᱭᱩᱜ ᱠᱟᱱᱟ ᱟᱵᱚᱣᱟᱜ ᱱᱚᱣᱟ ᱥᱚᱢᱟᱡᱽ ᱫᱚ ᱞᱟᱦᱟᱥᱮ ᱪᱟᱞᱟᱜ ᱠᱟᱱ ᱛᱟᱵᱚᱱᱟ ᱥᱮ ᱛᱟᱭᱱᱚᱢ ᱥᱮᱫ ᱯᱟᱹᱪᱨᱣᱟᱹᱲᱚᱜ ᱠᱟᱱ ᱛᱟᱵᱚᱱᱟ?
ᱛᱳ ᱜᱚᱢᱠᱮ ᱟᱹᱞᱤᱧᱟᱜ ᱦᱤᱥᱟᱹᱵ ᱛᱮᱫᱚ ᱢᱟᱱᱮ ᱠᱤᱪᱷᱩᱴᱟ ᱞᱟᱦᱟ ᱪᱟᱞᱟᱜ ᱠᱟᱱ ᱜᱮᱭᱟ᱾ ᱛᱚ ᱠᱤᱪᱷᱩ ᱡᱟᱜᱟ ᱡᱟᱜᱟ ᱨᱮᱫᱚ ᱱᱟᱦᱟᱜ ᱯᱟᱹᱪᱞᱟᱹᱣ ᱧᱚᱜᱚᱜ ᱠᱟᱱᱟ, ᱪᱮᱫᱟᱜ ᱥᱮ ᱱᱚᱜᱼᱚᱭ ᱡᱟᱦᱟᱸ ᱯᱟᱛᱟ ᱪᱷᱟᱛᱟ ᱴᱟᱹᱰᱤ ᱨᱮ ᱠᱤᱪᱷᱩᱴᱟ ᱪᱷᱟᱹᱯᱨᱤ ᱠᱚᱠᱚ ᱧᱮᱞ ᱧᱟᱢᱚᱜ ᱠᱟᱱᱟ ᱜᱚᱢᱠᱮ,
ᱛᱚ ᱩᱱᱠᱩ ᱫᱚ ᱱᱟᱦᱟᱜ ᱚᱱᱮ ᱜᱚᱜᱚ ᱵᱟᱵᱟ ᱵᱟᱠᱚ ᱤᱭᱟᱹᱭᱮᱫ ᱠᱚᱛᱮ ᱱᱟᱦᱟᱜ ᱠᱤᱪᱷᱩᱴᱟ ᱠᱚ ᱵᱟᱹᱲᱤᱡᱚᱜ ᱠᱟᱱᱟ ᱪᱮᱫᱟᱜ ᱥᱮ ᱱᱤᱛᱚᱜ ᱫᱷᱚᱨᱟ ᱠᱚᱢ ᱟᱵᱚ ᱫᱚ
ᱚᱞᱚᱜ ᱯᱟᱲᱦᱟᱜ ᱛᱮ ᱠᱤᱪᱷᱩᱴᱟ ᱡᱩᱫᱤ ᱵᱩᱱ ᱢᱮᱫ ᱢᱟᱨᱥᱟᱞ ᱠᱟᱜ ᱠᱷᱟᱡ ᱡᱟᱦᱟᱱᱟᱜ ᱱᱚᱠᱨᱤᱵᱩᱠᱨᱤ ᱵᱟᱵᱚᱱ ᱧᱟᱢ ᱨᱮᱦᱚᱸ ᱠᱤᱪᱷᱩᱴᱟ ᱵᱩᱱ ᱢᱮᱫ ᱢᱟᱨᱥᱟᱞ ᱡᱟᱦᱟᱸ ᱛᱤᱥ ᱵᱚᱱ ᱡᱟᱦᱟᱱᱟᱜ ᱵᱚᱱ ᱪᱮᱠᱟ ᱫᱟᱲᱮᱭᱟᱜᱼᱟ᱾ ᱥᱮ ᱟᱵᱚᱨᱮᱱ ᱜᱤᱫᱽᱨᱟᱹ ᱦᱚᱸᱵᱚᱱ ᱡᱟᱦᱟᱱᱟᱜ ᱵᱚᱱ ᱤᱭᱟᱹ ᱫᱟᱲᱮᱭᱟ ᱵᱟᱥᱮ ᱪᱮᱫ ᱫᱤᱠᱩ ᱯᱩᱥᱤ ᱴᱷᱮᱡ ᱵᱟᱝᱵᱚᱱ ᱮᱲᱮ ᱚᱪᱚᱱᱟ ᱟᱨ ᱠᱤᱪᱷᱩ ᱠᱤᱪᱷᱩ ᱠᱤᱪᱷᱩ ᱡᱟᱜᱟ ᱨᱮᱫᱚ ᱵᱟᱦᱟ ᱯᱚᱨᱚᱵᱽ ᱛᱟᱦᱮᱱ ᱠᱟᱱᱟ ᱜᱚᱴᱟ ᱧᱤᱫᱟᱹ ᱮᱱᱮᱡ ᱥᱮᱨᱮᱧ ᱰᱤᱡᱮ ᱠᱚᱨᱮ ᱪᱷᱟᱹᱯᱨᱤ ᱮᱱᱮᱡ᱾
ᱟᱪᱷᱟ ᱜᱚᱝᱠᱮ ᱟᱹᱵᱤᱱᱟᱜ ᱪᱮᱫ ᱢᱚᱱᱮ ᱦᱩᱭᱩᱛᱮ ᱟᱵᱚᱣᱟᱜ ᱡᱟᱦᱟᱸ ᱥᱚᱢᱟᱡ ᱫᱚ ᱦᱚᱲ ᱠᱚ ᱵᱟᱹᱲᱤᱡᱮᱜ ᱛᱟᱵᱚᱱᱟ ᱥᱮ ᱟᱵᱚ ᱟᱵᱚ ᱛᱮᱜᱮ ᱵᱚᱱ ᱵᱟᱹᱲᱤᱡ ᱫᱟ, ᱢᱟᱱᱮ ᱵᱮᱱᱟᱣ ᱚᱠᱟᱱ ᱞᱮᱠᱟ ᱢᱚᱱᱮ ᱢᱚᱱᱮ ᱦᱩᱭᱩᱜ ᱠᱟᱱᱟ
ᱥᱚᱢᱟᱡᱽ ᱫᱚ ᱜᱚᱢᱠᱮ ᱟᱵᱚᱣᱟᱜ ᱥᱚᱢᱟᱡᱽ ᱫᱚ ᱟᱵᱚ ᱛᱮᱜᱮ ᱵᱚᱱ ᱵᱟᱹᱲᱤᱡᱮᱜᱼᱟ ᱪᱮᱫᱟᱜ ᱥᱮ ᱦᱚᱲ ᱫᱚ ᱠᱤᱪᱷᱩᱴᱟ ᱫᱚ ᱵᱟᱹᱲᱤᱡ ᱞᱮᱠᱟ ᱫᱚ ᱚᱠᱚᱨᱞᱤᱧ ᱧᱮᱞᱮᱫ ᱠᱚᱣᱟ ᱠᱤᱱᱛᱩ ᱟᱵᱚ ᱡᱩᱫᱤ ᱢᱤᱫ ᱤᱭᱟᱹ ᱵᱚᱱ ᱛᱟᱦᱮᱸᱞᱮᱱᱠᱷᱟᱱ ᱱᱟᱦᱟᱜ ᱪᱮᱫᱟᱜ ᱵᱟᱹᱲᱤᱡᱚᱜᱼᱟ ᱱᱤᱛᱳᱜ ᱡᱮᱢᱚᱱ ᱟᱵᱚ ᱵᱟᱦᱟ ᱥᱚᱨᱦᱟᱭ ᱡᱮᱢᱚᱱ ᱡᱩᱫᱤ ᱵᱚᱥ ᱵᱟᱵᱚᱱ ᱟᱹᱜᱩ ᱞᱮᱠᱷᱟᱡ ᱛᱩᱢᱫᱟᱜ ᱴᱟᱢᱟᱠ ᱵᱚᱱ ᱨᱟᱹᱥᱠᱟᱹ ᱞᱮᱱᱠᱷᱟᱱ ᱛᱚ ᱱᱤᱭᱟᱹ ᱥᱚᱢᱟᱡᱽ ᱫᱚ ᱵᱟᱝ ᱵᱟᱹᱲᱤᱡᱚᱜ ᱠᱟᱱᱟ ᱠᱤᱱᱛᱩ ᱟᱫᱚ ᱟᱵᱚ ᱫᱚ ᱛᱩᱢᱫᱟᱜ ᱴᱟᱢᱟᱠ ᱫᱚ ᱵᱟᱝ ᱢᱟᱱᱮ ᱵᱚᱥᱠ ᱵᱚᱱ ᱟᱹᱜᱩᱭᱮᱫᱟ
ᱟᱫ ᱜᱚᱝᱠᱮ ᱟᱵᱚ ᱫᱚ ᱟᱵᱚ ᱛᱮᱜᱮ ᱟᱵᱚᱟᱜ ᱨᱤᱯᱳᱴᱮᱥᱚᱱ ᱵᱚᱱ ᱵᱟᱹᱲᱤᱡᱫᱟ
ᱦᱳᱭ ᱦᱳᱭ ᱟᱵᱚ ᱦᱚᱸ ᱠᱤᱪᱷᱩᱴᱟ ᱥᱮ ᱚᱱᱟ ᱯᱟᱥᱮ ᱟᱹᱛᱩᱨ ᱨᱮᱱ ᱦᱚᱲ ᱦᱚᱸᱠᱚ ᱧᱮᱞ ᱮᱫᱟ ᱵᱟᱝ ᱚᱱᱟᱴᱟᱜ ᱛᱩᱨ ᱨᱮᱠᱚ ᱟᱹᱜᱩᱭᱮᱫᱟ ᱱᱟᱦᱟᱜ ᱠᱷᱟᱡ ᱫᱚ ᱟᱵᱚ ᱦᱚᱸᱵᱚᱱ ᱟᱹᱜᱩ ᱟᱵᱚ ᱦᱚᱸᱵᱚᱱ ᱨᱟᱹᱥᱠᱟᱹᱜᱼᱟ
ᱡᱟᱦᱟᱸ ᱟᱵᱚ ᱟᱵᱚ ᱜᱮᱵᱚᱱ ᱵᱟᱹᱲᱤᱡᱚᱜ ᱠᱟᱱᱟ ᱟᱨ ᱚᱱᱟ ᱦᱚᱲ ᱢᱟᱱᱮ ᱥᱳᱥᱟᱞ ᱢᱤᱰᱤᱭᱟ ᱢᱟᱫᱽᱫᱷᱚᱢ ᱨᱮᱵᱚᱱ ᱩᱫᱩᱜ ᱟᱵᱚᱱ ᱠᱟᱱᱟ ᱟᱸ ᱟᱨ ᱚᱱᱟ ᱢᱟᱫᱽᱫᱷᱚᱢ ᱛᱮᱜᱮ ᱟᱵᱚ ᱫᱚ ᱞᱟᱛᱟᱲ ᱥᱮᱫ ᱵᱚᱱ ᱟᱬᱜᱚ ᱪᱟᱞᱟᱜ ᱠᱟᱱᱟ
ᱦᱳᱭ ᱦᱳᱭ ᱦᱳᱭ ᱜᱚᱢᱠᱮ ᱦᱮᱸ ᱟᱨ ᱵᱟᱠᱷᱟᱡ ᱫᱚ ᱱᱟᱦᱟᱜ ᱥᱮᱨᱚᱠᱚᱢ ᱠᱤᱪᱷᱩ ᱫᱚ ᱱᱟᱦᱟᱜ ᱵᱟᱹᱱᱩᱜᱼᱟ ᱵᱟᱹᱲᱤᱡ ᱤᱭᱟᱹ ᱚᱠᱛᱮ ᱨᱮᱫᱚ
ᱢᱟᱱᱮ ᱟᱵᱚᱛᱮ ᱟᱵᱚᱣᱟᱜ ᱜᱮᱵᱚᱱ ᱵᱟᱲᱤᱡᱮ ᱛᱟᱵᱚᱱᱟ ᱪᱷᱟᱭ ᱫᱷᱟᱭ
ᱦᱳᱭ
ᱦᱮᱸ ᱱᱚᱣᱟ ᱠᱚᱫᱚ ᱱᱚᱣᱟ ᱠᱚᱫᱚ ᱵᱟᱝᱵᱚᱱ ᱯᱟᱲᱦᱟᱱ ᱞᱮᱠᱷᱟᱱ ᱟᱹᱰᱤ ᱫᱟᱜᱮ ᱱᱟᱯᱟᱭᱚᱜ ᱛᱟᱵᱚᱱᱟ ᱟᱵᱚ ᱡᱩᱫᱤ ᱞᱟᱦᱟᱥᱮᱜ ᱦᱩᱸ ᱢᱟᱱᱮ ᱞᱟᱦᱟ ᱤᱫᱤᱱᱟᱜ ᱡᱩᱫᱤ ᱩᱭᱦᱟᱹᱨ ᱟᱵᱚᱱᱟ ᱵᱚᱱ ᱫᱚᱦᱚᱭᱟ ᱚᱱᱟ ᱢᱟ ᱢᱟᱱᱮ ᱩᱭᱦᱟᱹᱨ ᱛᱟᱦᱮᱸ ᱠᱟᱛᱮ ᱜᱚᱝᱠᱮ ᱡᱩᱢᱤᱫᱽ ᱵᱟᱹᱱᱩᱜ ᱟᱠᱟᱫ ᱛᱟᱵᱚᱱᱟ ᱡᱩᱢᱤ
ᱦᱩᱸ
ᱠᱚᱨᱟᱣ ᱨᱮᱱᱟᱜ ᱵᱩᱱ ᱪᱮᱥᱴᱟᱭᱟ
ᱛᱚ ᱟᱵᱚ ᱵᱚ ᱦᱚᱸ ᱡᱩᱫᱤ ᱵᱚᱱ ᱢᱮᱱ ᱞᱮᱠᱷᱟᱡ ᱡᱮ ᱵᱟᱝ ᱠᱤᱪᱷᱩᱴᱟ ᱵᱚᱱ ᱯᱚᱨᱤᱵᱚᱨᱛᱚᱱᱚᱜᱼᱟ ᱞᱟᱦᱟᱛᱮ ᱠᱷᱚᱱᱟᱜ
ᱦᱮᱸ
ᱛᱚ ᱚᱱᱠᱟ ᱦᱚᱸ ᱢᱟ ᱡᱟᱜᱟ ᱡᱟᱭᱟᱱᱟ ᱦᱟᱜ ᱵᱟᱝ ᱦᱩᱭᱩᱜ ᱠᱟᱱᱟ ᱛᱚ
ᱩᱦᱟᱹᱨ ᱚᱱᱟ ᱫᱚ ᱟᱵᱳᱣᱟᱜ ᱡᱚᱪᱚ ᱦᱚᱲᱟᱜ ᱩᱭᱦᱟᱹᱨ ᱫᱚ ᱨᱚᱠᱟᱨᱚᱜ ᱠᱟᱱ ᱛᱟᱵᱚᱱᱟ᱾
ᱦᱳᱭ ᱦᱳᱭ
ᱟᱨ ᱟᱵᱚ ᱥᱟᱱᱛᱟᱲ ᱫᱚ ᱧᱮᱞᱚᱜ ᱢᱟᱱᱮ ᱡᱟᱦᱟᱸᱟᱭ ᱠᱚᱨᱟᱣ ᱫᱟᱭ ᱠᱚᱨᱟᱣ ᱦᱚᱪᱚᱱᱤᱡ ᱟᱨ ᱡᱟᱦᱟᱸᱭ ᱫᱩᱲᱩᱵ ᱢᱟᱱᱟᱭ ᱫᱩᱲᱩᱵ ᱛᱟᱸᱦᱮ ᱦᱚᱪᱚ ᱚᱱᱮ ᱚᱱᱠᱟ ᱢᱟᱱᱮ ᱚᱱᱟ ᱚᱱᱟ ᱩᱭᱦᱟᱹᱨ ᱟᱵᱱᱟ ᱠᱷᱟᱹᱛᱤᱨ ᱛᱮ ᱟᱵᱚ ᱫᱚ ᱞᱟᱦᱟ ᱥᱮᱱ ᱵᱚᱱ ᱞᱟᱦᱟ ᱥᱮᱱ ᱫᱟᱲᱮᱜ ᱠᱟᱱᱟ᱾
ᱛᱚ ᱚᱱᱟ ᱠᱤᱪᱷᱩᱴᱟ ᱫᱚ ᱱᱟᱦᱟᱜ ᱯᱟᱹᱪᱞᱮ ᱪᱟᱞᱟᱜ ᱠᱟᱱ ᱛᱟᱵᱚᱱᱟ ᱟᱵᱚᱣᱟᱜ ᱥᱟᱱᱛᱟᱞᱤ ᱤᱭᱟᱹ ᱫᱚ ᱦᱟᱸᱜ ᱟᱨ ᱠᱤᱪᱷᱩᱴᱟ ᱫᱚᱵᱚᱱ ᱤᱭᱟᱹ ᱤᱫᱤᱭᱟ
ᱦᱮᱸ
ᱚᱱᱮ ᱚᱱᱠᱟᱜᱮ ᱱᱟᱦᱟᱜ ᱛᱚ ᱜᱚᱢᱠᱮ ᱴᱟᱭᱤᱢ ᱦᱚᱸ ᱢᱟ ᱦᱩᱭ ᱦᱮᱡ ᱮᱱ ᱱᱟᱦᱟᱜ ᱛᱚ ᱢᱮᱱᱮᱫ ᱠᱟᱱ ᱞᱤᱧ ᱟᱹᱞᱤᱧ ᱞᱤᱧ ᱯᱷᱳᱱ ᱟᱵᱮᱱᱟ ᱥᱮ ᱪᱮᱫ?
ᱦᱮᱸ